ᱟᱪᱪᱷᱟ ᱱᱟᱯᱟᱭ ᱵᱟᱲᱟ ᱜᱮᱛᱚ
ᱟᱢ ᱫᱚ ᱪᱮᱫ ᱞᱮᱠᱟ ᱢᱮᱱᱟᱢᱟ
ᱦᱮᱸ ᱤᱧ ᱦᱚᱸ ᱱᱤᱭᱟᱹ ᱜᱷᱟᱲᱤᱡ ᱫᱚ ᱱᱟᱯᱟᱭ ᱵᱟᱲᱟ ᱜᱮ ᱦᱮᱸ ᱥᱮ
ᱚᱲᱟᱜ ᱨᱮ ᱱᱟᱯᱟᱭ ᱵᱟᱲᱟ ᱜᱮᱛᱚ
ᱦᱮᱸ ᱚᱲᱟᱜ ᱠᱚ ᱨᱮ ᱦᱚᱸ ᱱᱟᱯᱟᱭ ᱵᱟᱲᱟ ᱜᱮ ᱟᱪᱪᱷᱟ ᱡᱟᱭᱦᱳᱠ ᱟᱫᱚ ᱵᱷᱟᱜᱮ ᱱᱟᱯᱟᱭ ᱛᱟᱦᱮᱸ ᱞᱮᱱᱠᱷᱟᱱ ᱜᱮ ᱵᱚᱱ ᱱᱟᱯᱟᱭ ᱦᱮᱸ ᱥᱮ
ᱦᱮᱸ ᱦᱮᱸ
ᱥᱮ ᱪᱮᱫ ᱮᱢ ᱞᱟᱹᱭᱼᱟ ᱟᱫᱚ ᱚᱱᱠᱟ ᱞᱮᱠᱟ ᱨᱮ ᱜᱮ ᱱᱚᱜᱚᱭ ᱡᱟᱦᱟᱸ ᱜᱟᱯᱟᱞ ᱢᱟᱨᱟᱣ ᱱᱚᱠᱟ ᱜᱮᱞᱟᱝ ᱛᱚᱝᱜᱮ ᱤᱫᱤᱭᱟ ᱥᱮ ᱪᱮᱫ ᱮᱢ ᱞᱟᱹᱭᱼᱟ
ᱦᱩ
ᱟᱫᱚ ᱠᱟᱛᱷᱟᱡ ᱠᱟᱛᱷᱟ ᱫᱚ ᱦᱩᱭᱩᱜ ᱠᱟᱱᱟ ᱱᱤᱝᱠᱟᱹ ᱟᱵᱚᱣᱟᱜ ᱠᱟᱢᱤ ᱠᱟᱥᱱᱤ ᱟᱵᱚ ᱜᱮ ᱱᱟᱯᱟᱭ ᱤᱫᱤ ᱟᱵᱚᱱ ᱥᱮ ᱢᱟᱥᱠ ᱟᱵᱚᱣᱟᱜ ᱱᱟᱯᱟᱭ ᱰᱟᱦᱟᱨ ᱫᱚ ᱟᱵᱚ ᱛᱮ ᱜᱮ ᱯᱟᱸᱡᱟ ᱤᱫᱤᱭ ᱦᱳᱭᱳᱜ ᱛᱟᱵᱚᱱᱟ ᱛᱚ
ᱦᱮᱸ ᱦᱮᱸ
ᱦᱳᱭ ᱟᱫᱚ ᱟᱯᱮ ᱥᱮᱱᱟᱜ ᱪᱮᱫ ᱞᱮᱠᱟ ᱵᱚᱸᱜᱟ ᱵᱩᱨᱩ ᱠᱚ ᱱᱤᱭᱟᱹ ᱴᱟᱜ ᱞᱟᱝ ᱜᱟᱞᱢᱟᱨᱟᱣ ᱞᱮᱠᱷᱟᱱ ᱫᱚ ᱵᱷᱟᱜᱮ ᱠᱚᱜ-ᱟ ᱥᱮ ᱪᱮᱫ ᱮᱢ ᱞᱟᱹᱭ ᱟ ᱜᱚᱝᱠᱮ
ᱦᱮᱸ ᱞᱟᱹᱭ ᱵᱤᱱ
ᱦᱳᱭ ᱟᱫᱚ ᱵᱚᱸᱜᱟ ᱵᱩᱨᱩ ᱠᱚ ᱫᱚ ᱟᱯᱮ ᱤᱭᱟᱹ ᱱᱚᱜᱚᱭ ᱡᱟᱦᱟᱸ ᱵᱚᱱᱰᱮ ᱫᱚ ᱪᱮᱜ ᱵᱚᱸᱜᱟ ᱵᱩᱨᱩ ᱦᱩᱭᱩᱜ-ᱟ ᱵᱟᱨᱚᱴᱤ ᱥᱮ ᱜᱮᱞ ᱵᱟᱨ ᱪᱟᱸᱫᱳ ᱨᱮᱱᱟᱜ ᱜᱮᱞ ᱵᱟᱨ ᱨᱚᱠᱚᱢ ᱵᱚᱸᱜᱟ ᱵᱩᱨᱩ ᱟᱫᱚ ᱚᱱᱟ ᱵᱟᱨᱮᱛᱮᱢ ᱵᱟᱲᱟᱭᱟ ᱥᱮ ᱵᱟᱝ
ᱱᱚᱣᱟ ᱵᱟᱨᱮ ᱛᱮ ᱫᱚ ᱩᱱᱟᱹᱜ ᱴᱟ ᱫᱚ ᱵᱟᱞᱤᱧ ᱵᱟᱲᱟᱭᱟ ᱟᱨ ᱠᱤ
ᱟᱪᱪᱷᱟ ᱟᱪᱪᱷᱟ
ᱟᱪᱪᱷᱟ ᱟᱫᱚ ᱤᱧ ᱦᱚᱸ ᱩᱱᱟᱹᱜ ᱫᱚ ᱵᱟᱹᱧ ᱵᱟᱰᱟᱭ ᱟᱠᱟᱫᱟ ᱢᱮᱱ ᱠᱷᱟᱱ ᱟᱸᱡᱚᱢ ᱟᱠᱟᱫ ᱤᱧ ᱟᱫᱚ ᱚᱱᱟ ᱠᱷᱟᱹᱛᱤᱨ ᱟᱫᱚ ᱡᱟᱭ ᱦᱚᱠ ᱱᱚᱜ ᱱᱚᱣᱟ ᱮᱨᱚᱜ ᱥᱤᱢ ᱡᱟᱦᱟᱸ ᱵᱚᱱ ᱞᱟᱹᱭᱮᱫ ᱫᱚ ᱦᱮᱸ ᱛᱟᱨᱯᱚᱨᱮ ᱵᱚᱱ ᱞᱟᱹᱭ ᱫᱟ ᱫᱟᱸᱥᱟᱭ ᱠᱚᱨᱮ ᱨᱮᱱᱟᱜ ᱥᱮ ᱜᱟᱶᱛᱟ ᱠᱚ ᱟᱨ ᱵᱚᱸᱜᱟ ᱵᱩᱨᱩ ᱵᱚᱞᱛᱮ ᱚᱱᱟ ᱫᱚ ᱫᱷᱚᱨᱚᱢ ᱠᱩ ᱥᱮ ᱵᱩᱨᱩ ᱯᱟᱡᱟ ᱠᱟᱛᱮ ᱵᱚᱱ ᱪᱟᱞᱟᱜ ᱟᱵᱚᱱ ᱟᱪᱪᱷᱟ ᱤᱱᱟᱹ ᱛᱟᱭᱚᱢ ᱦᱩᱭᱩᱜ ᱠᱟᱱᱟ ᱥᱚᱨᱦᱟᱭ ᱥᱚᱦᱨᱟᱭ ᱵᱟᱠᱷᱨᱟᱛᱮ ᱡᱟᱦᱟᱸ ᱵᱚᱸᱜᱟ ᱵᱩᱨᱩ ᱦᱩᱭᱩᱜ ᱠᱟᱱᱟ ᱥᱮ ᱪᱮᱫ ᱞᱮᱠᱟ ᱟᱨ ᱢᱟᱜᱽ ᱵᱚᱸᱜᱟ ᱢᱟᱜᱽ ᱥᱚᱞᱮ ᱠᱚ ᱡᱚᱢ ᱜᱮᱭᱟ ᱠᱚ ᱥᱮ ᱵᱟᱝ ᱟᱯᱮ ᱥᱮᱫ?
ᱦᱮᱸ ᱡᱚᱢ ᱜᱮᱭᱟ ᱠᱚ ᱾
ᱟᱪᱪᱷᱟ ᱟᱫᱚ ᱪᱮᱫ ᱞᱮᱠᱟ ᱢᱟᱜᱽ ᱨᱮᱱᱟᱜ ᱯᱳᱭᱞᱳ ᱥᱮᱫ ᱜᱮ ᱯᱮ ᱡᱚᱢ ᱛᱟᱵᱚᱱᱟ ᱥᱮ ᱚᱱᱠᱟ ᱪᱮᱫ ᱪᱮᱫ
ᱵᱤᱞᱤ ᱥᱮᱫ ᱜᱮ
ᱟᱢ ᱠᱚᱭᱮᱞ ᱜᱮ ᱵᱟᱝ ᱟᱨ ᱵᱟᱠᱷᱟᱱ ᱤᱭᱟᱹ ᱨᱮᱧ ᱠᱩᱞᱤᱭᱟ ᱛᱟᱞᱟᱝ ᱡᱮ ᱚᱱᱟ ᱥᱟᱠᱨᱟᱛ ᱠᱟᱛᱷᱟ ᱟᱫᱚ ᱚᱠᱟᱞᱮ ᱞᱮᱠᱟ ᱯᱮᱥᱮᱫ ᱛᱤᱱᱟᱹᱜ ᱴᱟᱜ ᱡᱟᱠ ᱡᱚᱢᱚᱠ ᱠᱚᱨᱟᱣ ᱜᱮᱭᱟ ᱥᱟᱠᱨᱟᱛ ᱨᱮ
ᱚᱱᱟ ᱛᱟᱭᱚᱢ ᱛᱮ ᱡᱟᱸᱠ ᱡᱚᱢᱚᱠ ᱜᱮ ᱦᱩᱭᱩᱜ ᱜᱮᱭᱟ ᱾
ᱟᱪᱪᱷᱟ ᱦᱳᱭ ᱫᱚ ᱠᱩᱢᱵᱟᱹ ᱫᱷᱚᱨᱟᱹᱣ ᱦᱤᱞᱳᱜ ᱫᱚ ᱟ ᱥᱟᱱᱟᱢ ᱠᱚᱠᱚ ᱛᱩᱯᱚᱱᱟ ᱥᱮ ᱦᱩᱰᱤᱧ ᱦᱩᱰᱤᱧ ᱢᱟᱹᱭ ᱵᱟᱹᱵᱩ ᱛᱟᱠᱚᱠᱚ ᱛᱩᱯᱚᱱ ᱛᱮᱦᱮᱸᱱᱟ ᱠᱩᱢᱵᱟᱹ ᱨᱮᱱᱟᱜ ᱥᱮᱝᱜᱮᱞ ᱠᱚ ᱵᱷᱚᱨᱟᱹᱣ ᱟᱫ ᱜᱮ
ᱵᱟᱝ ᱥᱟᱱᱟᱢ ᱠᱚᱜᱮ ᱠᱚ ᱛᱩᱯᱚᱱ ᱜᱮᱭᱟ ᱥᱟᱱᱟᱢ ᱠᱚᱜᱮ ᱠᱚ ᱛᱩᱯᱚᱱ ᱜᱮᱭᱟ ᱾
ᱟᱪᱪᱷᱟ, ᱡᱟᱭᱦᱳᱠ ᱟᱨ ᱩᱱ ᱦᱤᱞᱳᱜ ᱜᱮ ᱤ ᱛᱟᱨᱟᱥᱤᱧ ᱵᱮᱲᱟ ᱡᱟᱦᱟᱸ ᱫᱚ ᱵᱮᱡᱷᱟ ᱛᱩᱧ ᱪᱟᱞᱟᱜ ᱪᱟᱞᱟᱜ ᱦᱩᱭᱩᱜᱼᱟ ᱥᱮ
ᱩᱱ ᱦᱤᱞᱳᱜ ᱦᱮᱸ ᱩᱱ ᱦᱤᱞᱳᱜ ᱜᱮ ᱛᱟᱨᱟᱥᱤᱧ ᱵᱮᱲᱟ ᱵᱷᱮᱡᱷᱟ ᱛᱩᱧ ᱪᱟᱞᱟᱣ ᱦᱩᱭᱩᱜ ᱜᱮᱭᱟ ᱾
ᱦᱳᱭ ᱟᱫᱚ ᱚᱱᱟ ᱵᱷᱮᱡᱷᱟ ᱛᱩᱧ ᱨᱮᱫᱚ ᱚᱠᱚᱭ ᱵᱷᱮᱡᱷᱟ ᱫᱚᱭ ᱵᱤᱫᱟ ᱢᱟᱥᱮ ᱞᱮᱭ ᱢᱮ
ᱚᱠᱚᱭ ᱵᱤᱸᱛᱟ ᱦᱩᱭᱩᱜ ᱠᱟᱱᱟᱭ ᱡᱟᱦᱟᱸᱭ ᱟᱹᱛᱩ ᱨᱤᱱᱤᱡ ᱤᱭᱟᱹ ᱛᱟᱦᱮᱱᱟ ᱟᱨ ᱠᱤ ᱢᱟᱺᱡᱷᱤ ᱵᱟᱵᱟ ᱥᱮ ᱪᱮᱞᱤ ᱠᱚ ᱞᱟᱹᱭᱟ
ᱪᱮᱞᱮ
ᱟᱸᱡᱚᱢ ᱦᱮᱸ ᱟᱸᱡᱚᱢᱚᱜ ᱠᱟᱱᱟ ᱾
ᱦᱮᱸ ᱦᱮᱸ ᱟᱸᱡᱚᱢᱚᱜ ᱠᱟᱱᱟ ᱾ ᱢᱟᱡᱷᱤ ᱥᱮ ᱡᱚᱜᱽ ᱡᱚᱜᱽ ᱢᱟᱡᱷᱤ ᱞᱮᱠᱟ
ᱢᱟᱡᱷᱤ ᱢᱟᱡᱷᱤ
ᱢᱟᱡᱷᱤ ᱫᱚ ᱵᱟᱝ ᱚᱱᱟ ᱫᱚ ᱡᱚᱜᱽ ᱢᱟᱡᱷᱤ ᱜᱮ ᱟᱫᱚ ᱪᱮᱫ ᱠᱚ ᱵᱤᱫ ᱜᱮᱭᱟ ᱠᱟᱭᱨᱟᱹ ᱫᱟᱨᱮ ᱥᱮ ᱱᱚᱣᱟ ᱡᱟᱰᱟ ᱫᱟᱨᱮ ᱥᱮ ᱪᱮ ᱵᱮᱱᱨᱟ ᱫᱟᱨᱮ ᱚᱠᱟᱴᱟ ᱫᱟᱨᱮ?
ᱠᱟᱹᱭᱨᱟ ᱫᱟᱨᱮ
ᱡᱟᱭᱦᱳᱠ ᱟᱫᱚ ᱚᱱᱟ ᱠᱚ ᱜᱟᱛᱷᱟᱲ ᱞᱮᱠᱷᱟᱱ ᱥᱮ ᱚᱱᱟ ᱠᱚ ᱡᱚᱥ ᱞᱮᱠᱷᱟᱱ ᱚᱱᱟ ᱫᱚ ᱪᱮᱫ ᱞᱮᱠᱟ ᱪᱮᱫ ᱠᱟᱹᱢᱤ ᱦᱚᱨᱟ ᱦᱩᱭᱩᱜᱼᱟ ᱚᱱᱟᱢ ᱵᱟᱲᱟᱭᱟ ᱥᱮ ᱵᱟᱢ ᱵᱟᱲᱟᱭᱟ
ᱚᱱᱟ ᱠᱚ ᱡᱚᱥ ᱞᱮᱠᱷᱟᱱ ᱫᱚ ᱪᱮᱫ ᱠᱟᱹᱢᱤ ᱵᱟᱲᱟᱭ ᱦᱩᱭᱩᱜᱼᱟ ᱩᱱᱤ ᱥᱤᱨᱯᱟᱹ ᱚᱠᱚᱭ ᱡᱚᱥᱟ ᱩᱱᱤ ᱥᱤᱨᱯᱟᱹ ᱠᱚ ᱮᱢᱟᱭᱟ ᱚᱱᱟ ᱜᱮ ᱟᱨ ᱵᱟᱲᱟᱭ ᱛᱮᱱᱟᱜ
ᱦᱳᱭ ᱟᱫᱚ ᱪᱮᱫ ᱞᱮᱠᱟ ᱚᱱᱟ ᱧᱩᱛᱩᱢ ᱛᱮ ᱚᱸᱰᱮ ᱡᱟᱦᱟᱸ ᱫᱚ ᱦᱩᱭᱩᱜ ᱠᱟᱱᱟ ᱱᱟᱭᱠᱮ ᱪᱷᱟᱴᱠᱟ ᱫᱷᱟᱹᱵᱤᱡᱽ ᱜᱷᱚᱸᱲᱟ ᱠᱚᱣᱟ ᱠᱚ ᱜᱷᱚᱸᱲᱟ ᱠᱟᱛᱮ ᱠᱚ ᱤᱫᱤᱭᱮᱜ ᱠᱚᱣᱟ ᱠᱚ ᱮᱵᱚᱝ ᱡᱟᱦᱟᱸ ᱠᱚ ᱢᱟᱜ ᱟᱥᱮ ᱡᱟᱦᱟᱸ ᱠᱚ ᱡᱚᱥ ᱠᱟᱫᱟ ᱠᱚ ᱚᱱᱟ ᱠᱚ ᱠᱷᱟᱹᱫᱤᱭᱟᱠᱚ ᱯᱟᱨᱠᱟ ᱠᱷᱟᱹᱫᱤ ᱫᱚᱠᱚ ᱠᱷᱟᱫᱭᱟ ᱥᱮ ᱯᱩᱱ ᱠᱷᱟᱞᱤ ᱨᱮ ᱤᱱᱟᱹ ᱛᱟᱭᱚᱢ ᱚᱱᱟ ᱟᱸᱜ ᱛᱮᱠᱚ ᱜᱚᱜ ᱤᱫᱤᱭᱟᱠᱚ ᱦᱮᱸ ᱥᱮ ᱵᱟᱝ ᱟᱨ ᱥᱮᱨᱮᱧ ᱤᱫᱤᱭᱟᱠᱚ ᱚᱱᱟ ᱠᱚ ᱚᱱᱠᱟ ᱦᱩᱭᱩᱜ ᱜᱮᱭᱟ ᱥᱮ ᱵᱟᱝ ᱟᱯᱮ ᱥᱮᱫ?
ᱦᱳᱭ ᱟᱨᱠᱤ ᱟᱫᱚ ᱚᱱᱟ ᱞᱮᱠᱟ ᱛᱮ ᱡᱩᱫᱤ ᱢᱤᱫ ᱠᱟᱛᱷᱟ ᱛᱮ ᱞᱟᱝ ᱪᱟᱵᱟ ᱜᱚᱠᱟᱜᱼᱟ ᱛᱟᱦᱚᱞᱮ ᱜᱟᱞᱢᱟᱨᱟᱣ ᱫᱚ ᱛᱚᱸᱜᱮ ᱤᱫᱤ ᱨᱮᱱᱟᱜ ᱠᱟᱛᱷᱟ ᱜᱮ ᱵᱟᱝ ᱦᱩᱭᱩᱜ ᱠᱟᱱ ᱛᱟᱞᱟᱝ ᱦᱮᱸ ᱥᱮ ᱵᱟᱝ ᱟᱢ ᱫᱚ ᱦᱟᱱᱮ ᱮᱢ ᱟᱫᱚ ᱦᱮᱜ ᱠᱤ ᱱᱟ ᱚᱱᱠᱟ ᱞᱮᱠᱟ ᱥᱟᱭ ᱥᱟᱭ ᱪᱮᱠᱟ ᱞᱮᱠᱟᱛᱮ ᱜᱟᱱᱚᱜᱼᱟ ᱟᱫᱚ ᱚᱠᱟ ᱞᱮᱠᱟᱛᱮ ᱜᱟᱞᱢᱟᱨᱟᱣ ᱦᱩᱭᱩᱜᱼᱟ ᱥᱮ ᱢᱤᱫᱴᱟᱝ ᱛᱩᱸᱜᱮ ᱧᱚᱜ ᱜᱟᱞᱢᱟᱨᱟᱣ ᱤᱫᱤᱭᱟᱜ ᱠᱷᱟᱱ ᱫᱚ ᱱᱟᱯᱟᱭᱚᱜᱼᱟ ᱡᱮ ᱦᱮᱸ ᱦᱚᱴᱟᱛ ᱢᱟᱜᱟᱠᱚ ᱥᱮ ᱚᱱᱟ ᱠᱚ ᱡᱚᱛᱚᱠᱷᱚᱱ ᱫᱷᱟᱹᱵᱤᱡ ᱵᱟᱝ ᱡᱚᱥᱚᱜᱼᱟ ᱛᱚᱛᱚ ᱠᱷᱚᱱ ᱫᱷᱟᱹᱵᱤᱡ ᱛᱩᱧ ᱟᱠᱟ ᱨᱮᱜᱮ ᱠᱚ ᱛᱟᱦᱮᱱᱟᱠᱚ ᱥᱩᱨ ᱠᱟᱛᱮ ᱦᱚᱸ ᱨᱮᱦᱚᱸᱠᱚ ᱡᱚᱥ ᱦᱚᱪᱚ ᱠᱚᱜᱮᱭᱟ ᱠᱚ ᱤᱱᱟᱹ ᱛᱟᱭᱚᱢ ᱚᱱᱟ ᱠᱚ ᱤᱫᱤ ᱠᱚᱣᱟ ᱜᱷᱚᱬᱟ ᱤᱫᱤ ᱠᱚᱣᱟ ᱠᱚ ᱜᱷᱚᱬᱟ ᱤᱫᱤ ᱛᱟᱭᱚᱢ ᱥᱤᱨᱯᱟᱹ ᱫᱚ ᱚᱱᱠᱟ ᱫᱚ ᱵᱟᱝ ᱛᱟᱦᱮᱱᱟ ᱟᱞᱮ ᱴᱷᱮᱱ ᱫᱚ ᱥᱤᱨᱯᱟᱹ ᱫᱚ ᱦᱩᱭᱩᱜ ᱠᱟᱱᱟ ᱢᱤᱫᱴᱟᱝ ᱜᱮᱡᱤ ᱜᱮ ᱛᱟᱦᱮᱱᱟ ᱦᱮᱸ ᱥᱮ
ᱚ
ᱡᱟᱦᱟᱸᱭ ᱡᱚᱥ ᱟᱠᱟᱫᱟᱭ ᱩᱱᱤ ᱞᱟᱹᱜᱤᱫ ᱛᱮ ᱟᱫᱚ ᱟᱨ ᱤᱱᱟᱹ ᱛᱟᱭᱚᱢ ᱱᱟᱭ ᱼᱼ ᱠᱮ ᱪᱷᱟᱴᱠᱟ ᱨᱮ ᱥᱮᱱ ᱠᱟᱛᱮ ᱫᱩᱲᱩᱵ ᱟᱻ ᱚᱱᱟ ᱠᱚᱫᱚ ᱚᱱᱟ ᱠᱚ ᱵᱟᱭ ᱟᱠᱚᱫᱚ ᱵᱟᱭ ᱠᱮᱫ ᱛᱮ ᱚᱲᱟᱜ ᱠᱚᱪᱟ ᱨᱮᱠᱚ ᱫᱚᱦᱚ ᱠᱟᱜᱼᱟ ᱠᱚ ᱟᱫᱚ ᱦᱟᱺᱰᱤ ᱠᱚᱠᱚ ᱮᱢᱟ ᱠᱚᱣᱟ ᱛᱟᱨᱯᱚᱨᱮ ᱛᱟᱵᱮᱱ ᱠᱷᱟᱹᱡᱟᱹᱲᱤ ᱠᱚ ᱪᱟᱴ ᱞᱮᱠᱟ ᱛᱮᱫᱚ ᱥᱮ ᱟᱨ ᱯᱨᱚᱥᱟᱫᱽ ᱞᱮᱠᱟ ᱛᱮᱦᱚᱸᱛᱟᱵᱮᱱ ᱟᱨ ᱡᱟᱹᱲᱤ ᱜᱮᱠᱚ ᱮᱢᱚᱜ ᱟᱠᱚ ᱱᱟᱥᱮᱱᱟᱜ ᱜᱩᱲ ᱠᱚ ᱢᱮᱥᱟᱜ ᱟᱠᱚ ᱟᱨ ᱜᱩᱲ ᱢᱮᱥᱟ ᱠᱚ ᱮᱢᱚᱜ ᱟᱠᱚ ᱟᱫᱚ ᱡᱟᱦᱟᱸᱭ ᱠᱚᱜᱚ ᱟᱨ ᱠᱚᱠᱚ ᱥᱮᱞᱮᱫ ᱞᱮᱱ ᱛᱟᱦᱮᱸᱫ ᱩᱱᱠᱩ ᱫᱚ ᱚᱱᱟ ᱡᱚᱢ ᱵᱟᱲᱟ ᱠᱟᱛᱮᱫ ᱵᱚᱭᱚᱥ ᱠᱚᱫᱚ ᱦᱟ ᱼᱼ ᱴᱤᱡ ᱠᱚ ᱧᱩ ᱵᱟᱲᱟ ᱠᱟᱛᱮᱫ ᱜᱮᱠᱚ ᱮ ᱦᱤᱡᱩᱜᱼᱟ ᱚᱲᱟᱜ ᱛᱮᱠᱚ ᱨᱩᱣᱟᱹᱲᱟ ᱟᱫᱚ ᱟᱯᱮ ᱥᱮᱫ ᱦᱚᱸ ᱱᱚᱝᱠᱟ ᱜᱮᱥᱮ ᱵᱟᱝ
ᱦᱮᱸ ᱱᱚᱝᱠᱟ ᱜᱮ
ᱱᱚᱝᱠᱟ ᱜᱮᱭᱟ ᱵᱟᱝ ᱡᱟᱭᱦᱳᱠ ᱟᱫᱚ ᱟᱯᱮ ᱫᱤᱥᱚᱢ ᱫᱚ ᱪᱮᱫ ᱞᱮᱠᱟ ᱵᱤᱞᱟ. ᱫ ᱫᱤᱥᱚᱢ ᱥᱮ ᱵᱤᱨ ᱫᱤᱥᱚᱢ ᱠᱟᱱ ᱛᱟᱯᱮᱭᱟ
ᱮᱸ ᱵᱤᱨ ᱫᱤᱥᱚᱢ ᱜᱮ ᱠᱟᱱ ᱜᱮᱭᱟ
ᱟᱪ ᱪᱷᱟ ᱟᱪ ᱪᱷᱟ ᱦᱳᱭ ᱟᱫᱚ ᱪᱮᱫ ᱞᱮᱠᱟ ᱟᱢᱟᱜ ᱢᱮᱫ ᱛᱮ ᱧᱮᱞ ᱡᱚ ᱵᱤᱞᱤ ᱠᱚ ᱟᱹᱠᱷᱨᱤᱧ ᱠᱟᱛᱮᱫ ᱥᱮ ᱥᱟᱦᱟᱱ ᱥᱟᱠᱟᱢ ᱠᱚ ᱠᱤᱨᱤᱧ ᱟᱠᱷᱨᱤᱧ ᱠᱟᱛᱮᱜ ᱪᱮᱫ ᱞᱮᱠᱟ ᱜᱷᱟᱨᱚᱡᱽ ᱠᱚᱠᱚ ᱪᱟᱞᱟᱣ ᱫᱚ ᱚᱱᱟ ᱵᱟᱠᱷ ᱼᱼ
ᱥᱟᱱ ᱥᱟᱠᱟᱢ ᱠᱚ ᱟᱹᱠᱷᱨᱤᱧ ᱠᱟᱛᱮᱜ ᱪᱮᱫᱞᱮᱠᱟ ᱢᱟᱱᱮ ᱢᱟᱱᱮ ᱱᱤᱡᱮ ᱫᱚ ᱠᱷᱩᱵ ᱮᱠᱴᱟ ᱚᱲᱟᱜ ᱨᱮ ᱛᱟᱦᱮᱸ ᱵᱟᱝ ᱦᱩᱭᱩᱜᱼᱟ ᱛᱚ ᱚᱱᱮ ᱦᱳᱥᱴᱮᱞ ᱨᱮ ᱛᱟᱦᱮᱸ ᱦᱩᱭᱩᱜ ᱜᱮᱭᱟ ᱛᱚ ᱚᱱᱟ ᱠᱷᱟᱹᱛᱤᱨ ᱠᱤ ᱠᱮ
ᱟᱪᱪᱷᱟ ᱟᱪᱪᱷᱟ ᱡᱟᱭᱦᱳᱠ ᱟᱫᱚ ᱟᱢᱟᱜ ᱟᱭ ᱩᱢᱟᱹᱱ ᱞᱮᱠᱟᱛᱮ ᱛᱚ ᱤᱥᱠᱩᱞ ᱨᱮᱢ ᱯᱟᱲᱦᱟᱜ ᱠᱟᱱᱟ ᱥᱮ ᱠᱚᱞᱮᱡᱽ ᱨᱮᱢ ᱯᱟᱲᱦᱟᱜ ᱠᱟᱱᱟ
ᱵᱟᱝ ᱤᱥᱠᱩᱞ ᱨᱮ
ᱟᱪᱪᱷᱟ ᱡᱟᱭᱦᱳᱠ ᱟᱫᱚ ᱪᱮᱫ ᱵᱟᱠᱷᱨᱟᱛᱮ ᱪᱮᱫ ᱵᱟᱠᱷᱨᱟ ᱛᱮ ᱟᱥᱮ ᱜᱟᱞᱢᱟᱨᱟᱣ ᱫᱟᱲᱮᱭᱟᱜᱼᱟ ᱚᱱᱟ ᱠᱟᱛᱷᱟ ᱥᱮᱪᱮᱫ
ᱱᱚᱛᱮ ᱢᱟᱛᱚ ᱥᱟᱦᱟᱱ ᱠᱚ ᱠᱷᱟᱹᱛᱤᱨ ᱤᱭᱟᱹ ᱚᱱᱠᱟ ᱵᱤᱨ ᱠᱷᱚᱱᱟᱜ ᱠᱚ ᱟᱹᱜᱩᱭ ᱛᱮᱠᱚ ᱟᱠᱷᱨᱤᱧᱟᱠᱚ ᱚᱱᱠᱟ ᱯᱩᱛ ᱛᱤᱱ ᱯᱨᱟᱭ ᱦᱚᱲ ᱜᱮᱠᱚ ᱟᱹᱠᱷᱨᱤᱧ ᱜᱮᱭᱟ ᱠᱚ ᱟᱨ ᱥᱟᱠᱟᱢ ᱢᱟᱛᱚ ᱯᱨᱚᱛᱤᱫᱤᱱ ᱠᱚᱠᱚ ᱦᱮᱡ ᱟᱹᱜᱩᱭ ᱜᱮᱭᱟ ᱠᱚ ᱚᱱᱟ ᱦᱚᱸᱠᱚ ᱟᱹᱠᱷᱨᱤᱧ ᱜᱮᱭᱟ ᱚᱱᱮ ᱨᱚᱜ ᱠᱟᱛᱮ ᱛᱟᱨᱯᱚᱨ ᱟᱫᱚ ᱚᱱᱠᱟ ᱛᱤᱱᱟᱹᱜ ᱚᱱᱠᱟ ᱪᱚᱞᱞᱤᱥᱴᱤ ᱥᱮ ᱛᱤᱱᱟᱹᱜ ᱠᱟᱛᱮᱫ ᱚᱱᱠᱟ ᱠᱚ ᱛᱷᱟᱠ ᱛᱮᱠᱚ ᱟᱫᱚ ᱠᱚ ᱚᱱᱠᱟ ᱛᱷᱟᱠ ᱠᱟ ᱠᱟᱛᱮᱜ ᱟᱫᱚ ᱢᱤᱫᱴᱮᱱ ᱢᱮᱫᱴᱮᱱ ᱚᱱᱠᱟ ᱵᱟᱹᱱᱰᱤᱞᱟᱠᱚ ᱟᱫᱚ ᱠᱚ ᱚᱱᱟ ᱟᱹᱠᱷᱨᱤᱧ ᱠᱚ ᱤᱫᱤ ᱦᱚᱴᱚ ᱠᱟᱜ ᱠᱮᱭᱟ ᱠᱤᱢᱵᱟ ᱩᱱᱠᱩ ᱦᱤᱡᱩᱜ ᱟᱠᱚ ᱡᱟᱦᱟᱸᱭ ᱚᱲᱟᱜ ᱛᱮ ᱩᱱᱠᱩ ᱠᱚ ᱮᱢᱟ ᱠᱚᱜᱮᱭᱟ
ᱦᱳᱭ ᱦᱳᱭ ᱦᱳᱭ ᱟᱫᱚ ᱚᱸᱰᱮ ᱱᱟᱜ ᱠᱟᱛᱷᱟ ᱞᱮᱠᱟ ᱼ ᱼ ᱥᱮ ᱡᱟᱦᱟᱸ ᱞᱮᱠᱟ ᱡᱟᱦᱟᱸ ᱫᱚᱵᱚᱱ ᱢᱮᱛᱟᱜ ᱠᱟᱱ ᱱᱚᱜᱼᱚᱭ ᱥᱟᱦᱟᱱ ᱥᱟᱠᱟᱢ ᱡᱟᱦᱟᱸ ᱟᱹᱠᱷᱨᱤᱧ ᱠᱟᱛᱮ ᱮ ᱡᱟᱦᱟᱸ ᱞᱮᱠᱟ ᱵᱚᱱ ᱧᱮᱞ ᱫᱟ ᱜᱷᱟᱨᱚᱸᱡᱽ ᱛᱚ ᱡᱟᱦᱟᱸ ᱞᱮᱠᱟ ᱜᱮ ᱥᱩᱱᱩᱢ ᱠᱩᱛᱩᱝ ᱨᱮᱦᱚᱸ ᱚᱱᱟ ᱠᱚᱫᱚ ᱪᱟᱞᱟᱜ ᱠᱟᱱ ᱜᱮᱭᱟ ᱥᱮ ᱪᱮᱫ ᱫᱤᱥᱚᱢ ᱦᱚᱲ ᱫᱚ ᱚᱱᱟ ᱠᱷᱟᱹᱛᱤᱨ ᱛᱮ ᱞᱟᱹᱭᱟᱹᱜᱚᱜ-ᱟ ᱡᱮ ᱥᱟᱦᱟᱱ ᱥᱟᱠᱟᱢ ᱡᱚ ᱫᱟᱨᱮ ᱡᱚ ᱵᱤᱞᱤ ᱠᱟᱛᱮᱜ ᱦᱚᱸ ᱥᱟᱠᱚᱢ ᱠᱟᱛᱮ ᱦᱚᱸ ᱜᱷᱟᱨᱚᱸᱡᱽ ᱫᱚᱠᱚ ᱪᱟᱞᱟᱣ ᱜᱮᱭᱟ ᱪᱮᱫᱟᱜ ᱜᱮ ᱵᱟᱝ ᱠᱟᱱᱴᱷᱟᱲ ᱫᱟᱨᱮ ᱦᱚᱸ ᱫᱚᱢᱮ ᱥᱟᱸᱜᱮ ᱜᱮ ᱧᱮᱞᱚᱜᱚᱜᱼᱟ ᱠᱟᱱᱴᱷᱟᱲ ᱥᱤᱡᱤᱱ ᱥᱚᱢᱚᱭ ᱠᱟᱱᱴᱷᱟᱲ ᱤᱪᱚᱲ ᱚᱠᱛᱚ ᱥᱚᱢᱚᱭ ᱤᱪᱚᱲ ᱠᱚ ᱟᱹᱷᱨᱤᱧ ᱜᱮᱭᱟ ᱫᱟᱨᱮ ᱠᱷᱚᱱ ᱦᱮᱸᱥᱮ ᱵᱟᱝ ᱛᱮᱨᱮᱞ ᱵᱮᱞᱤ ᱡᱚ ᱞᱮᱱᱠᱷᱟᱱ ᱛᱮᱨᱮᱞ ᱵᱤᱞᱤ ᱦᱚᱸᱠᱚ ᱟᱠᱷᱨᱤᱧ ᱜᱮᱭᱟ ᱴᱷᱤᱠ ᱥᱮ ᱟᱫᱚ ᱱᱚᱜᱼᱚ ᱱᱚᱝᱠᱟ ᱫᱚ ᱟᱹᱰᱤ ᱟᱭᱢᱟ ᱞᱮᱠᱟᱱᱟᱜ ᱜᱮ ᱧᱮᱞᱚᱜᱚᱜ-ᱟ ᱡᱮ ᱵᱤᱨ ᱫᱤᱥᱚᱢ ᱦᱚᱲ ᱫᱚ ᱟᱹᱰᱤ ᱟᱭᱢᱟ ᱞᱮᱠᱟᱱ ᱚᱱᱠᱟᱱ ᱠᱟᱹᱢᱤ ᱦᱚᱨᱟ᱾ ᱥᱩᱡᱳᱜᱽ ᱥᱩᱵᱤᱫᱷᱟ ᱫᱚ ᱦᱮᱱᱟᱜ ᱟᱠᱟᱫᱟ ᱟᱫᱚ ᱡᱮᱢᱚᱱ ᱚᱱᱟ ᱡᱮ ᱵᱤᱞᱤᱛᱮ ᱵᱟᱝᱯᱮ ᱚᱵᱷᱟᱵᱽ ᱟ ᱛᱮᱢᱚᱱ ᱱᱚᱝᱠᱟ ᱜᱮ ᱱᱚᱣᱟ ᱛᱮᱦᱚᱸ ᱠᱚ ᱚᱵᱷᱟᱵ ᱟᱠᱟᱱ ᱛᱟᱵᱚᱱᱟ ᱥᱮ ᱪᱮᱫᱠᱟ ᱟᱯᱮ ᱥᱮᱫ ᱟᱨ ᱱᱚᱣᱟ ᱪᱟᱥᱵᱟᱥ ᱠᱚᱨᱮᱱᱟᱜ ᱠᱟᱛᱷᱟ ᱡᱩᱫᱤ ᱠᱤᱨᱤᱧ ᱦᱩᱭᱩᱜᱼᱟ ᱫᱟᱜ ᱠᱚᱨᱮᱱᱟᱜ ᱚᱠᱟ ᱞᱮᱠᱟ ᱴᱟᱠᱴᱤᱡ ᱠᱚᱨᱮ ᱱᱟᱜ ᱟᱠᱟᱫᱟ ᱥᱮ ᱵᱟᱝ ᱚᱱᱟ ᱠᱟᱛᱷᱟ ᱠᱚ ᱢᱟ ᱞᱟᱹᱭᱟᱜ
ᱫᱟᱜ ᱨᱮᱱᱟᱜ ᱫᱚ ᱚᱱᱠᱟ ᱫᱚ ᱥᱚᱝᱠᱚᱴ ᱫᱚ ᱵᱟᱹᱱᱩᱜᱼᱟ ᱫᱟᱜ ᱟᱫᱚ ᱢᱤᱱᱤ ᱠᱚᱦᱚᱸ ᱴᱷᱤᱠᱴᱷᱟᱠ ᱜᱮ ᱢᱮᱱᱟᱜᱼᱟ ᱪᱟᱥᱵᱟᱥ ᱦᱚᱸ ᱱᱚᱛᱮ ᱫᱚ ᱵᱟᱨ ᱥᱤᱡᱤᱱ ᱜᱮ ᱦᱩᱭᱩᱜ ᱜᱮᱭᱟ
ᱟᱪᱪᱷᱟ ᱟᱪᱪᱷᱟ ᱟᱪᱷᱟ ᱛᱟᱦᱚᱞᱮ ᱱᱚᱣᱟ ᱛᱮᱦᱚᱸᱯᱮ ᱟᱯᱮ ᱫᱚᱯᱮ ᱥᱟᱸᱜᱮ ᱜᱮᱭᱟ ᱵᱟᱝ
ᱦᱮᱸ ᱛᱷᱟᱮ ᱥᱟᱝᱜ ᱜᱮ
ᱟᱪᱪᱷᱟ ᱟᱪᱪᱷᱟ ᱟᱫᱚ ᱚᱱᱟ ᱢᱮ ᱱᱤ ᱠᱚᱫᱚ ᱪᱮᱫᱮ ᱞᱮᱠᱟ ᱥᱚᱨᱠᱟᱨ ᱯᱟᱦᱴᱟ ᱠᱷᱚᱱᱟᱜ ᱜᱚᱲᱚᱯᱮ ᱧᱟᱢ ᱠᱟᱫᱟ᱾ ᱥᱮ ᱚᱱᱟ ᱫᱚ ᱟᱯᱮ ᱫᱟᱲᱮ ᱠᱟᱣᱫᱟ ᱥᱮ ᱯᱩᱱ ᱢᱚᱬᱮ ᱚᱲᱟᱜ ᱛᱮ ᱢᱤᱫ ᱴᱷᱮᱱ ᱠᱟᱛᱮ ᱠᱚ ᱟᱠᱟᱞᱮᱠᱟ ᱚᱱᱟ
ᱵᱟᱝ ᱚᱱᱟ ᱫᱚ ᱟᱨᱠᱤ ᱦᱚᱲ ᱠᱚ ᱡᱩᱛ ᱠᱮᱫᱟ ᱟᱫᱚ ᱩᱱᱠᱩ ᱴᱷᱮᱱ ᱠᱷᱚ ᱟᱨᱠᱤ ᱯᱚᱭᱥᱟ ᱫᱤᱭᱮ ᱫᱟᱜ ᱴᱟᱜ ᱦᱟᱛᱟᱣ ᱦᱩᱭᱩᱜ-ᱟ ᱟᱨᱠᱤ ᱚᱱᱠᱟ ᱜᱷᱚᱱᱴᱟ ᱯᱤᱪᱷᱩ ᱦᱟᱛᱟᱣ ᱜᱮᱭᱟ ᱠᱚ ᱟᱨᱠᱤ ᱜᱷᱚᱱᱴᱟᱮ ᱛᱮᱢᱚᱱ ᱯᱚᱭᱥᱟ ᱠᱚ ᱦᱟᱛᱟᱣ ᱜᱮᱭᱟ ᱚᱱᱠᱟ ᱠᱤᱢᱵᱟ ᱚᱱᱠᱟ ᱵᱤᱜᱮ ᱪᱩᱠᱛᱮ
ᱡᱟᱭᱦᱳᱠ ᱟᱫᱚ ᱛᱟᱦᱚᱞᱮ ᱱᱚᱜ-ᱚ ᱱᱚᱝᱠᱟ ᱠᱟᱛᱷᱟ ᱫᱚ ᱵᱟᱝ ᱟᱫᱚ ᱪᱮᱫ ᱪᱮᱫ ᱠᱚ ᱪᱟᱥᱵᱟᱥ ᱦᱩᱭᱩᱜ ᱜᱮᱭᱟ ᱤᱱᱟᱹ ᱦᱩᱲᱩ ᱵᱟᱫ ᱠᱟᱛᱮᱜ ᱨᱟᱦᱮᱲ ᱨᱟᱸᱵᱲᱟ ᱟᱨ ᱢᱟᱥᱨᱤ ᱪᱷᱚᱞᱟ ᱠᱩᱪᱷᱤ ᱠᱤᱥᱨᱤ
ᱚᱱᱟ ᱠᱚᱫᱚ ᱵᱟᱝ ᱦᱩᱭᱩᱜ ᱜᱮᱭᱟ ᱚᱱᱟ ᱠᱚᱫᱚ ᱵᱟᱝ ᱦᱩᱭᱩᱜ ᱜᱮᱭᱟ ᱱᱚᱛᱮ ᱟᱹᱞᱩ ᱛᱤᱞ ᱵᱟᱫᱟᱢ ᱥᱚᱨᱥᱟ
ᱟᱪᱪᱷᱟ
ᱚᱱᱟ ᱠᱚ ᱦᱩᱭ ᱵᱟᱲᱟᱜ ᱜᱮᱭᱟ ᱟᱨ ᱥᱚᱵᱽᱡᱤ ᱠᱚᱛ ᱢᱮᱱᱟᱜ ᱟᱠᱟᱫ ᱜᱮᱭᱟ
ᱟᱪᱪᱷᱟ ᱥᱚᱵᱽᱡᱤ ᱠᱚᱫᱚ ᱵᱟᱝ ᱟᱫᱚ ᱥᱚᱵᱡᱤ ᱠᱚ ᱪᱮᱫ ᱪᱮᱫ ᱩᱛᱩ ᱠᱚᱚᱛᱟᱣ ᱦᱩᱭᱩᱜ ᱜᱮᱭᱟ ᱛᱟᱦᱮᱸᱫᱼᱟ
ᱵᱮᱸᱜᱟᱲ ᱢᱮᱱᱟᱜ ᱟᱠᱟᱫ ᱜᱮᱭᱟ ᱯᱚᱴᱚᱞ ᱢᱮᱱᱟᱜ ᱟᱠᱟᱫ ᱜᱮᱭᱟ ᱡᱷᱤᱸᱜᱟᱹ ᱛᱟᱨᱯᱚᱨ
ᱟᱪᱪᱷᱟ
ᱵᱚᱨᱵᱚᱴᱤ ᱚᱱᱟ ᱠᱚ
ᱟᱨ ᱠᱚᱸᱰᱷᱟ ᱠᱚ ᱚᱱᱛᱮ ᱵᱟᱠᱚ ᱨᱚᱦᱚᱭ ᱜᱮᱭᱟ᱾
ᱦᱮᱸᱻ ᱠᱚᱸᱦᱱᱰᱟ ᱠᱚ ᱦᱚᱛᱚᱛ ᱠᱚ
ᱟᱪᱷᱟ ᱛᱚᱨᱢᱩᱡᱽ ᱡᱚᱠᱷᱚᱱ ᱡᱟᱦᱟᱸ ᱵᱚᱱ ᱢᱮᱛᱟᱜ ᱠᱟᱱ ᱫᱚ᱾
ᱫᱚ ᱱᱚᱛ ᱫᱚ ᱠᱷᱩᱵ ᱮᱠᱴᱟ ᱵᱟᱠᱚ ᱨᱚᱦᱚᱭ ᱡᱮ
ᱟᱪᱪᱷᱟ ᱟᱪᱪᱷᱟ ᱟᱫᱚ ᱛᱟᱦᱚᱞᱮ ᱛᱩᱨᱢᱩᱡᱽ ᱠᱤᱨᱤᱧ ᱠᱟᱛᱮᱜ ᱜᱮᱯᱮ ᱡᱚᱢ ᱵᱟᱲᱟᱭ ᱜᱮᱭᱟ ᱥᱮ ᱚᱱᱟ ᱛᱩᱨᱢᱩᱡᱽ ᱠᱚᱫᱚ ᱵᱟᱝ ᱪᱮᱫ ᱞᱮᱠᱟᱟᱭᱤᱛᱣᱟ
ᱵᱟᱝ ᱛᱩᱨᱢᱩᱡ ᱫᱚ ᱠᱤᱨᱤᱧ ᱠᱟᱛᱮᱜ ᱜᱮ ᱡᱚᱢ ᱵᱟᱲᱟ ᱦᱩᱭᱩᱜ ᱜᱮᱭᱟ᱾
ᱚ ᱦᱟᱥᱟ ᱠᱚᱛᱚ ᱵᱷᱟᱜᱤ ᱜᱮᱧᱟᱹᱜ ᱟᱹᱭᱠᱟᱹᱜ ᱛᱟᱯᱮᱭᱟ ᱟᱯᱮ ᱥᱮᱱᱟᱜ ᱫᱚ ᱡᱟᱹᱱᱤᱡ ᱪᱚᱝ ᱟ ᱚᱱᱟ ᱠᱚᱨᱮ ᱢᱟ ᱟᱹᱰᱤ ᱢᱚᱡᱽ ᱜᱮ ᱦᱩᱭ ᱠᱚᱜ ᱫᱚ ᱛᱟᱹᱢᱩᱡᱽ ᱠᱚᱫᱚ
ᱦᱮᱸ ᱦᱚᱭ ᱠᱚ ᱟᱨ ᱠᱚ ᱦᱚᱲ ᱠᱚ ᱟᱫᱚ ᱞᱟᱹᱭᱟᱠᱚ ᱚᱱᱟ ᱵᱮᱠᱟᱨ ᱪᱟᱥ ᱠᱟᱛᱮᱫ ᱚᱱᱟ ᱥᱩᱫᱩ ᱡᱚᱢ ᱜᱮ ᱦᱩᱭᱩᱜᱼᱟ ᱟᱹᱠᱷᱨᱤᱧ ᱫᱚ ᱠᱷᱩᱵ ᱵᱮᱠᱟᱨ ᱫᱚ ᱵᱟᱝ ᱦᱩᱭᱩᱜᱼᱟ ᱟᱫᱚ ᱚᱱᱟ ᱠᱷᱟᱹᱛᱤᱨ ᱟᱹᱞᱩ ᱠᱚᱠᱚ ᱪᱟᱥ ᱵᱟᱲᱟᱭ ᱜᱮᱭᱟ ᱡᱟᱦᱟᱱᱟᱜ ᱥᱚᱵᱽᱡᱤ ᱠᱚ ᱢᱟᱱᱮ ᱚᱲᱟᱜ ᱡᱚᱢ ᱞᱟᱹᱜᱤᱫ ᱫᱚ ᱠᱤᱪᱷᱩ ᱠᱤᱪᱷᱩ ᱦᱚᱲ ᱫᱚ ᱚᱲᱟᱜ ᱡᱚᱢ ᱞᱟᱹᱜᱤᱫ ᱵᱟᱨᱭᱟ ᱯᱮᱭᱟ ᱠᱚ ᱨᱚᱦᱚᱭ ᱡᱚᱱᱤᱡᱼᱟ ᱠᱚ ᱚᱱᱠᱟ ᱠᱚᱢ ᱫᱷᱟᱨᱟ ᱧᱚᱜ ᱟᱨᱠᱤ ᱾
ᱦᱳᱭ ᱟᱫᱚ ᱚᱲᱟᱜ ᱡᱚᱢ ᱞᱮᱠᱟ ᱥᱩᱢᱩᱝ ᱠᱷᱚᱱᱟᱜ ᱫᱚ ᱡᱟᱹᱥᱛᱤ ᱱᱟᱥᱮ ᱱᱟᱜ ᱫᱮᱠᱷ ᱵᱷᱟᱞ ᱱᱟᱥᱮ ᱵᱩᱱ ᱧᱮᱞ ᱟᱵᱳ ᱚᱱᱟ ᱛᱩᱨᱢᱩᱡᱽ ᱨᱮᱦᱚᱸ ᱟᱹᱰᱤ ᱵᱷᱟᱜᱤ ᱜᱮ ᱢᱤᱫᱴᱟᱝ ᱢᱩᱞᱟᱯᱷᱟ ᱥᱮ ᱞᱟᱵᱷ ᱦᱮᱱᱟᱜ ᱟᱠᱟᱫᱟ ᱦᱳᱭᱥᱮ?
ᱟ ᱥᱮᱫ ᱫᱚ ᱦᱩᱭ ᱵᱟᱲᱟᱜ ᱜᱮᱭᱟ
ᱦᱮᱸᱻ
ᱟᱯ ᱥᱮᱫ ᱛᱩᱨᱢᱩᱡᱽ ᱠᱚ ᱦᱩᱭ ᱵᱟᱲᱟᱜ ᱜᱮᱭᱟ?
ᱦᱮᱸ ᱨᱚᱦᱚᱭ ᱵᱟᱲᱟᱭ ᱜᱮᱭᱟ ᱠᱚ ᱵᱷᱟᱜᱤ ᱜᱮ ᱦᱮᱱᱟᱜ ᱠᱟᱫᱟ ᱫᱚ ᱦᱚᱸ ᱦᱮᱱᱟᱜ ᱟᱠᱟᱫᱟ ᱡᱚᱛᱚ ᱠᱷᱚᱱᱚᱱ ᱫᱷᱟᱹᱵᱤᱡ ᱵᱟᱝ ᱡᱚ ᱵᱞᱮ ᱟᱹᱠᱷᱨᱤᱧ ᱢᱟᱱᱮ ᱡᱚᱛᱚ ᱫᱤᱱᱮᱢ ᱪᱟᱥᱟ ᱩᱱᱟᱹᱜ ᱫᱤᱱᱜ ᱟᱢ ᱫᱚ ᱢᱤᱫᱴᱟᱝ ᱦᱮᱸ ᱠᱷᱮᱞ ᱨᱮᱜᱮᱢ ᱛᱟᱦᱮᱱᱟ ᱴᱮᱱᱥᱮᱱ ᱨᱮᱜᱮ ᱛᱟᱦᱮᱱᱟ, ᱫᱟᱜᱽ ᱞᱮᱠᱷᱟᱱ ᱜᱮ ᱫᱟᱨᱮ ᱧᱨᱩ ᱞᱮᱱᱠᱷᱟᱱ ᱜᱮ ᱯᱷᱟᱴᱟᱜᱼᱟ ᱵᱤᱞᱤ ᱠᱟᱛᱮ ᱦᱮᱸ ᱦᱮᱸᱛᱚ ᱴᱷᱤᱠ ᱜᱮᱭᱟ ᱢᱟ ᱛᱟᱦᱚᱞᱮ ᱱᱤᱛᱚᱜ ᱫᱚ ᱾